ᱦᱮᱞᱳ᱾
ᱦᱮᱞᱳ᱾
ᱦᱮᱸ ᱡᱚᱦᱟᱨ ᱜᱮ᱾
ᱦᱮᱸ ᱡᱚᱦᱟᱨ ᱜᱮ᱾
ᱦᱮᱼᱼ ᱪᱮᱫᱠᱚ ᱪᱮᱫ ᱠᱚ ᱵᱤᱱ ᱪᱤᱠᱟᱹᱭᱮᱫᱟ?
ᱪᱮᱫ ᱦᱚ ᱵᱟᱝᱜᱮ ᱚᱲᱟᱜ ᱠᱚᱨᱮ ᱜᱮ ᱢᱮᱱᱟᱜ ᱟᱠᱟᱫ ᱞᱮᱭᱟ᱾
ᱟᱪᱪᱷᱟ ᱟᱫᱚ ᱡᱚᱢ ᱵᱟᱲᱟ ᱠᱚ ᱦᱩᱭᱱᱟ ᱥᱮ ᱵᱟᱝᱟ ᱱᱤᱛᱚᱜ᱾
ᱦᱮᱸ ᱦᱩᱭ ᱠᱟᱱᱟ ᱡᱚᱢ ᱵᱟᱲᱟ ᱠᱚᱫᱚ᱾
ᱦᱩ ᱟᱪᱪᱷᱟ ᱤᱧᱟᱹᱜ ᱨᱚᱲ ᱠᱚ ᱪᱮᱫᱠᱟ? ᱠᱞᱤᱭᱟᱨ ᱥᱟᱺᱦᱤᱡ ᱟᱸᱡᱚᱜ ᱠᱟᱱᱟ ᱥᱮ ᱪᱮᱫ ᱵᱷᱤᱛᱤᱨ ᱧᱚᱜ ᱨᱮ ᱠᱟᱹᱴᱤᱡ ᱟᱸᱡᱚᱢᱚᱜ ᱠᱟᱱᱟ? ᱠᱞᱤᱭᱟᱨ ᱜᱮ ᱟᱪᱪᱷᱟ ᱴᱷᱤᱠ ᱜᱮᱭᱟ᱾ ᱦᱩᱸ ᱦᱩᱸ᱾
ᱟᱹᱵᱤᱱ ᱪᱮᱫ ᱠᱚᱵᱤᱱ ᱪᱤᱠᱟᱹᱭᱮᱫᱼᱟ?
ᱪᱮᱫ ᱦᱚᱸ ᱵᱟᱝᱟ ᱟᱹᱞᱤᱧ ᱦᱚᱸᱞᱤᱧ ᱫᱲᱵ ᱵᱟᱲᱟ ᱟᱠᱟᱱᱟ ᱱᱚᱜᱼᱚᱭ ᱫᱟᱠᱟ ᱠᱚ ᱡᱚᱢ ᱵᱟᱲᱟᱭᱱᱟ ᱱᱤᱛᱚᱜ ᱜᱮ ᱛᱟᱨᱯᱚᱨ ᱫᱩᱲᱩᱵ ᱦᱩᱭ ᱠᱟᱱᱟ᱾
ᱚ ᱟᱪᱪᱷᱟ᱾
ᱦᱮᱸ᱾
ᱚᱱᱛᱮ ᱫᱚ ᱫᱟᱜ ᱵᱟᱲᱟ ᱞᱮᱫᱼᱟ ᱥᱮ ᱵᱟᱝᱟ ᱛᱮᱦᱮᱧ ᱫᱚ?
ᱦᱮᱸ ᱛᱮᱦᱮᱧ ᱫᱚ ᱥᱮᱛᱟᱜ ᱠᱷᱚᱱᱟᱜ ᱜᱮ ᱫᱟᱜ ᱵᱟᱲᱟᱭᱮᱫ ᱛᱟᱦᱮᱸᱜᱼᱟ ᱛᱚ? ᱱᱚᱜᱼᱚᱭ ᱥᱟᱛᱴᱟ ᱠᱚᱥᱮᱫ ᱠᱟᱹᱴᱤᱡᱼ ᱮ ᱟᱹᱥᱩᱩᱞ ᱠᱟᱫᱟᱭ ᱵᱚᱱᱫᱚ ᱠᱟᱫᱟᱭ ᱥᱟᱛᱴᱟ ᱠᱚᱥᱮᱫ᱾
ᱚ ᱦᱮᱸ᱾ ᱱᱚᱛᱮ ᱦᱚᱸ ᱳᱭ ᱫ ᱢᱟᱱᱮ ᱵᱟᱨᱚᱴᱟ ᱠᱷᱚᱱ ᱫᱚ ᱫᱟᱜ ᱮᱫ ᱛᱟᱦᱮᱸᱜᱼᱟ᱾
ᱦᱮᱸ ᱦᱮᱸ᱾
ᱥᱟᱨᱟᱫᱤᱱ ᱫᱟᱜ ᱟᱠᱟᱫᱟᱭ ᱳᱭ ᱟᱭᱩᱵ ᱚᱱᱠᱟ ᱥᱟᱛᱴᱟ ᱟᱴᱴᱟ ᱥᱮᱫ ᱜᱮ ᱵᱚᱱᱫᱚ ᱟᱠᱟᱫᱟᱭ᱾
ᱟᱪᱪᱷᱟ᱾
ᱦᱩᱸ
ᱟᱫᱚ ᱱᱤᱛᱚᱜ ᱫᱚ ᱛᱟᱦᱚᱞᱮ ᱪᱮᱫ ᱠᱚᱵᱤᱱ ᱪᱤᱠᱟᱹ ᱵᱟᱲᱟᱭᱮᱫᱟ?
ᱱᱤᱛᱚᱜ ᱫᱚ ᱪᱮᱫ ᱦᱚᱸ ᱵᱟᱝᱜᱮ, ᱳᱭ ᱡᱚᱢ ᱵᱟᱲᱟ ᱦᱩᱭ ᱠᱟᱱᱟ ᱛᱟᱨᱯᱚᱨᱮ ᱟᱵᱚᱣᱟᱜ ᱯᱨᱚᱛᱮᱠ ᱫᱤᱱ ᱨᱮᱱᱟᱜ ᱡᱟ ᱠᱟᱹᱢᱤ ᱡᱟᱹᱯᱤᱫ ᱦᱩᱭᱩᱜ-ᱟ ᱦᱟᱸᱜ᱾
ᱦᱮᱸ ᱦᱮᱸ᱾ ᱟᱪᱪᱷᱟ ᱱᱚᱝᱠᱟ ᱫᱚ ᱵᱟᱝ ᱜᱚᱞᱯᱚ ᱠᱟᱛᱮᱜ ᱢᱤᱫᱴᱤᱡ ᱴᱚᱯᱤᱠ ᱤᱫᱤ ᱠᱟᱛᱮᱜ ᱞᱟᱝ ᱜᱚᱞᱯᱚᱭ ᱞᱮᱠᱷᱟᱱ ᱠᱟᱹᱡ ᱵᱷᱟᱹᱜᱤ ᱠᱚᱜ-ᱟ᱾ ᱦᱳᱭ᱾ ᱟᱫᱚ ᱡᱟᱦᱟᱱᱟᱜ ᱚᱱᱠᱟ ᱴᱚᱯᱤᱠ ᱮᱢ ᱩᱭᱦᱟᱹᱨ ᱧᱟᱢ ᱮᱫᱟ?
ᱚᱱᱠᱟ ᱢᱟᱻ ᱵᱟᱹᱞᱤᱧ ᱵᱟᱹᱧ ᱩᱭᱦᱟᱹᱨ ᱮᱫᱟ᱾
ᱵᱟᱵᱤᱱ ᱩᱭᱦᱟᱹᱨ ᱟᱪᱪᱷᱟ᱾
ᱳ ᱵᱟᱝᱟᱻ ᱟᱹᱞᱤᱧ ᱢᱮᱫ- ᱴᱟᱝ ᱞᱤᱧ ᱞᱟᱹᱭᱮᱫᱟ᱾
ᱦᱮᱸ᱾
ᱱᱚᱜ-ᱚᱭ ᱡᱮ ᱟᱵᱚᱣᱟᱜ ᱥᱟᱱᱛᱟᱞᱤ ᱤᱱᱰᱟᱥᱴᱨᱤ ᱴᱷᱤᱠ ᱟᱪᱷᱮ,
ᱦᱮᱸ ᱦᱮᱸ᱾
ᱦᱚᱸᱜ-ᱚᱭ ᱢᱟᱱᱮ, ᱦᱚᱲᱟᱜ ᱪᱤᱱᱛᱟᱹ ᱵᱷᱟᱵᱱᱟ ᱮᱢᱚᱱ ᱡᱮ ᱥᱟᱱᱛᱟᱞᱤ ᱤᱱᱰᱟᱥᱴᱨᱤ ᱨᱮ ᱡᱟᱦᱟᱸᱭ ᱜᱮᱠᱚ ᱠᱟᱹᱢᱤᱭᱟ ᱩᱱᱠᱩ ᱜᱮ ᱢᱟᱱᱮ ᱢᱤᱫᱴᱟᱝ ᱠᱷᱟᱨᱟᱯ ᱱᱚᱡᱚᱨ ᱛᱮᱠᱚ ᱧᱮᱞ ᱠᱚᱣᱟ ᱴᱷᱤᱠ ᱟᱪᱷᱮ᱾ ᱮᱵᱟᱨᱻ ᱦᱮᱸ ᱮᱵᱟᱨ ᱚᱱᱟ ᱵᱟᱨᱮᱛᱮ ᱟᱵᱤᱱᱟᱜ ᱪᱮᱫ ᱢᱚᱛᱟᱢᱚᱛ ᱟᱵᱤᱱ ᱱᱤᱭᱟᱹᱢ ᱡᱟᱱᱟ ᱛᱟᱵᱤᱱ ᱠᱟᱹᱴᱤᱡ᱾
ᱟᱻ ᱦᱮᱸ ᱟᱹᱞᱤᱧ ᱦᱚᱸ ᱱᱚᱣᱟ ᱫᱚᱞᱤᱧ ᱟᱸᱡᱚᱢ ᱵᱟᱲᱟ ᱟᱠᱟᱫ ᱠᱚᱜᱮᱭᱟ᱾ ᱢᱟᱱᱮ ᱥᱟᱱᱛᱟᱞᱤ ᱤᱱᱰᱟᱥᱴᱨᱤ ᱨᱮ ᱡᱟᱦᱟᱸᱭ ᱠᱚ ᱠᱟᱹᱢᱤᱭᱟ ᱦᱳᱭ ᱠᱷᱟᱨᱟᱯ ᱠᱷᱟᱨᱟᱯ ᱠᱟᱹᱴᱤᱡ ᱠᱷᱟᱨᱟᱯ ᱢᱮᱫ ᱛᱮᱜᱮ ᱠᱚ ᱧᱮᱞ ᱠᱚᱜᱮᱭᱟ ᱾ᱛᱚ ᱱᱚᱣᱟ ᱫᱚ ᱮᱠᱪᱩᱭᱮᱞᱤ ᱚᱱᱠᱟ ᱫᱚ ᱮᱸᱻ ᱩᱪᱤᱛ ᱵᱟᱝ ᱠᱟᱱᱟ ᱮᱸᱻ ᱡᱷᱚᱛᱚ ᱜᱮ ᱥᱚᱢᱟᱱ ᱢᱮᱫ- ᱛᱮ ᱵᱚᱱ ᱧᱮᱞ ᱠᱚᱢᱟ᱾ ᱚᱱᱟ ᱦᱚᱸ ᱢᱤᱫᱴᱤᱡ ᱢᱟᱱᱮ ᱱᱚᱣᱟ ᱦᱚᱸ ᱢᱤᱫᱴᱤᱡ ᱟᱠᱚᱻ ᱢᱟᱱᱮ ᱪᱮᱫᱠᱟ ᱞᱤᱧ ᱞᱟᱹᱭᱟ‍ ᱠᱟᱹᱢᱤᱭ ᱫᱟᱠᱚ ᱢᱤᱫᱴᱤᱡ ᱪᱟᱹᱠᱨᱤ ᱞᱮᱠᱟᱜᱮ ᱥᱟᱯᱳᱡᱽ ᱥᱟᱵ ᱠᱟᱜ ᱢᱮ᱾ ᱢᱟᱱᱮ ᱠᱷᱟᱨᱟᱯ ᱢᱮᱱ ᱛᱮᱫᱚ ᱧᱮᱞ ᱫᱚ ᱩᱪᱤᱛ ᱵᱟᱝᱟ, ᱟᱹᱞᱤᱧ ᱚᱱᱠᱟ ᱞᱤᱧ ᱢᱚᱱᱮᱭᱟ, ᱛᱚ ᱟᱹᱵᱤᱱ ᱜᱮ ᱠᱟᱹᱴᱤᱡ ᱵᱤ ᱵᱷᱟᱹᱜᱤ ᱧᱚᱜ ᱛᱮ ᱠᱟᱹᱴᱤᱡ ᱞᱟᱹᱭ ᱞᱟᱹᱭ ᱵᱤᱱ ᱥᱮ᱾
ᱱᱚᱣᱟ ᱮᱱᱮᱡ ᱥᱮᱨᱮᱧ ᱦᱚᱸ ᱡᱮᱦᱮᱛᱩ ᱟᱵᱚᱣᱟᱜ ᱠᱟᱞᱪᱟᱨ ᱨᱮᱱᱟᱜ ᱠᱟᱱᱟ ᱥᱮ ᱱᱚᱣᱟ ᱦᱚᱸ ᱟᱹᱲᱤᱥ ᱫᱚ ᱩᱪᱤᱛ ᱵᱟᱝ ᱠᱟᱱᱟ᱾ ᱛᱚᱵᱮ ᱟᱵᱚᱣᱟᱜ ᱤᱱᱰᱟᱥᱴᱨᱤ ᱨᱮᱱ ᱦᱚᱲ ᱮᱢᱚᱱ ᱟᱠᱟᱫᱟ ᱠᱚ ᱢᱟᱱᱮ, ᱚᱱᱮ ᱡᱮ ᱢᱤᱫᱴᱟᱝ ᱚᱱᱮ ᱩᱸᱻ ᱮᱠᱴᱟᱨ ᱮᱠᱴᱨᱮᱹᱥ ᱚᱱᱮ ᱥᱤᱞᱮᱠᱴ ᱨᱮᱱᱟᱜ ᱡᱮ ᱯᱨᱚᱥᱮᱹᱥ ᱛᱟᱦᱮᱱᱟ ᱥᱮ, ᱚᱱᱟ ᱫᱚ ᱩᱱᱠᱩ ᱫᱚ ᱢᱟᱱᱮᱻ ᱡᱟᱦᱟᱸᱭ ᱜᱮ ᱫᱟᱲᱮᱭᱟᱜ ᱠᱟᱱᱟ ᱚᱱᱠᱟ ᱜᱮᱠᱚ ᱦᱟᱛᱟᱣ ᱠᱚᱣᱟ ᱠᱚ ᱚᱱᱟ ᱨᱮᱱᱟᱜ ᱠᱳᱱᱳ ᱢᱤᱫᱴᱟᱝ ᱱᱤᱨᱫᱤᱥᱴᱚ ᱱᱤᱭᱚᱢ ᱵᱟᱪᱩᱜ ᱟᱠᱟᱫᱟ᱾ ᱟᱨᱻ ᱩᱸᱻ ᱚᱱᱟ ᱚᱱᱟ ᱠᱷᱟᱹᱛᱤᱨ ᱡᱟᱦᱟᱸᱭ ᱦᱚᱲ ᱟᱨᱠᱤ ᱠᱷᱟᱨᱟᱯ ᱱᱚᱡᱚᱨ ᱛᱮᱠᱚ ᱧᱮᱞᱮᱫ-ᱟ᱾ ᱟᱨ ᱡᱩᱚᱫᱤ ᱢᱤᱫᱴᱟᱝ ᱯᱨᱚᱥᱮᱥ ᱛᱮᱠᱚ ᱦᱟᱛᱟᱣ ᱠᱮᱠᱚᱣᱟ,
ᱦᱮᱸ᱾
ᱛᱟᱦᱞᱮ ᱚᱱᱟ ᱨᱮᱦᱚᱸ ᱢᱤᱫᱴᱟᱝ ᱠᱚᱢᱯᱤᱴᱤᱥᱮᱱ ᱛᱟᱦᱮᱸ ᱠᱚᱜᱼᱟ, ᱡᱮ ᱵᱟᱝᱟ ᱱᱚᱣᱟ ᱨᱮᱦᱚᱸ ᱥᱩᱡᱳᱜᱽ ᱧᱟᱢ ᱛᱮᱫᱚ ᱢᱤᱫᱴᱟᱝ ᱢᱟᱱᱮ ᱮᱢᱱᱤ ᱱᱚᱨᱢᱟᱞ ᱠᱟᱛᱷᱟ ᱫᱚ ᱵᱟᱝ ᱠᱟᱱᱟ ᱱᱚᱣᱟ ᱨᱮ ᱪᱟᱞᱟᱜ ᱛᱮᱦᱚᱸ ᱢᱮᱫᱴᱟᱝ ᱡᱳᱜᱜᱚᱛᱟ ᱞᱟᱜᱟᱜ ᱜᱮᱭᱟ ᱴᱷᱤᱠ ᱟᱪᱷᱮ᱾ ᱟᱨ ᱮᱱᱮᱡ ᱥᱮᱨᱮᱧ ᱠᱤ ᱟᱨ ᱠᱚᱱᱚ ᱠᱷᱟᱨᱟᱯ ᱡᱤᱱᱤᱥ ᱠᱟᱱᱟ ᱱᱚᱣᱟ ᱦᱚᱸ ᱠᱚᱱᱚ ᱢᱟᱱᱮ ᱵᱟᱹᱲᱤᱡ ᱱᱚᱡᱚᱨ ᱛᱚ ᱧᱮᱞ ᱩᱪᱤᱛ ᱫᱚ ᱵᱟᱝ ᱠᱟᱱᱟ ᱥᱮ᱾ ᱡᱮᱦᱮᱛᱩ ᱟᱵᱚᱣᱟᱜ ᱠᱟᱞᱪᱟᱨ ᱵᱷᱤᱛᱨᱤ ᱨᱮᱼ ᱜᱮ᱾ ᱚᱱᱟᱨᱮ ᱛᱟᱦᱮᱸ ᱞᱮᱱᱠᱷᱟᱱ ᱟᱵᱚᱣᱟᱜ ᱢᱤᱫᱴᱟᱝ ᱥᱚᱢᱟᱡᱽ ᱨᱮᱱᱟᱜ ᱡᱟ ᱟᱹᱨᱤᱪᱟᱹᱞᱤ ᱠᱚ ᱢᱮᱱᱟᱜ ᱠᱟᱫᱟ ᱚᱱᱟ ᱦᱚᱸ ᱥᱮᱨᱮᱧ ᱛᱷᱨᱩ ᱛᱮᱜᱚ ᱠᱚ ᱥᱟᱵ ᱫᱚᱦᱚᱭ ᱜᱮᱭᱟ ᱠᱚ ᱥᱮ ᱚᱱᱟ ᱠᱚ ᱢᱤᱫᱴᱟᱝ᱾ ᱛᱟᱦᱮᱱᱟ ᱟᱨ ᱱᱚᱝᱠᱟ ᱟᱹᱲᱤᱥᱟᱜ ᱠᱷᱟᱱᱮᱢ ᱯᱚᱨᱚᱵᱚᱨᱛᱤ ᱠᱷᱮᱛᱨᱮ ᱜᱤᱫᱽᱨᱟᱹ ᱠᱚᱦᱚᱸ ᱪᱮᱫ ᱠᱚ ᱢᱚᱱᱮᱭᱟ᱾
ᱦᱩᱸ ᱟᱪᱪᱷᱟ ᱵᱩᱡᱷᱟᱹᱣ ᱠᱮᱫᱟᱞᱤᱧ ᱪᱮᱫ ᱵᱤᱱ ᱞᱟᱹᱭ ᱦᱚᱪᱚ ᱠᱮᱫᱟ᱾ ᱦᱳᱭ ᱟᱵᱤᱱ ᱫᱚ ᱴᱷᱤᱠ ᱜᱤᱵᱤᱱ ᱞᱟᱹᱭ ᱫᱚᱵᱤᱱ ᱞᱟᱹᱭ ᱦᱚᱪᱚ ᱟᱠᱟᱫᱟ ᱡᱮ ᱱᱚᱣᱟ ᱨᱮᱱᱟᱜ ᱢᱤᱫᱴᱤᱡ᱾ ᱢᱟᱱᱮ ᱥᱤᱞᱮᱠᱥᱮᱱ ᱨᱮᱱᱟᱜ ᱢᱤᱫᱴᱤᱡ ᱯᱨᱚᱥᱮᱥ ᱢᱤᱫᱴᱤᱡ ᱡᱩᱫᱤ ᱛᱟᱦᱮᱸ ᱠᱚᱜᱼᱟ ᱛᱟᱦᱚᱞᱮ ᱠᱷᱟᱱ ᱟᱹᱰᱤ ᱜᱮ ᱵᱮᱥ ᱠᱚᱜᱼᱟ ᱦᱮᱸ ᱥᱮ ᱵᱟᱝ᱾
ᱦᱩᱸ᱾
ᱟᱫᱚ᱾ ᱚᱱᱠᱟ ᱱᱤᱛᱚᱜ ᱵᱟᱪᱩᱜᱼᱟ᱾
ᱟᱫᱚ ᱟᱹᱵᱤᱱ ᱦᱚᱸ ᱚᱱᱠᱟ ᱥᱟᱱᱛᱟᱞᱤ ᱤᱱᱰᱟᱥᱴᱨᱤ ᱨᱮᱵᱤᱱ ᱠᱟᱹᱢᱤ ᱵᱟᱲᱟ ᱟᱠᱟᱫᱟ ᱥᱮ ᱪᱮᱫ?
ᱵᱟᱝᱜᱮ ᱵᱟᱝᱜᱮ ᱱᱚᱣᱟ ᱠᱚᱫᱚ ᱮᱢᱱᱤ᱾ ᱢᱚᱛᱚᱵᱤᱞᱟ. ᱛ ᱦᱩᱭᱩᱜ ᱜᱮᱭᱟ ᱛᱚ ᱚᱱᱟ ᱜᱮ ᱧᱮᱞ ᱵᱟᱲᱟ ᱦᱩᱭᱩᱜ᱾
ᱦᱳᱭ ᱦᱳᱭ ᱦᱳᱭ ᱢᱚᱛᱚᱵᱤᱞᱟ. ᱛ ᱫᱚ ᱛᱟᱦᱮᱱ ᱜᱮᱭᱟ ᱦᱳᱭ ᱚᱱᱠᱟᱜᱮ᱾
ᱦᱳᱭ ᱚᱱᱟ ᱤᱫᱤ ᱠᱟᱛᱮᱜ ᱜᱮᱞᱤᱧ ᱞᱟᱹᱭ ᱠᱮᱫᱟ ᱱᱚᱣᱟ ᱠᱚ ᱡᱤᱱᱤᱥᱴᱟᱜ ᱫᱚ᱾ ᱵᱟᱭ ᱴᱷᱤᱠᱟ ᱟᱲᱤᱥ ᱫᱚ ᱡᱮᱦᱮᱛᱩ ᱟᱵᱚᱣᱟᱜ ᱜᱮ ᱠᱟᱱᱟ᱾
ᱦᱮᱸ ᱦᱮᱸ᱾
ᱠᱤᱱᱛᱩ ᱛᱟᱣ ᱨᱮᱦᱚᱸ ᱮᱢᱚᱱ ᱢᱤᱫᱴᱟᱝ ᱯᱚᱡᱤᱥᱮᱱ ᱨᱮ ᱢᱮᱱᱟᱜ ᱟᱠᱟᱫᱟ ᱚᱱᱟ ᱫᱚ᱾ ᱡᱟᱦᱟᱸᱭ ᱜᱮ ᱟᱹᱲᱤᱥᱟᱜ ᱜᱮᱭᱟᱭ ᱠᱤᱱᱛᱩ ᱚᱱᱟ ᱫᱚ ᱟᱹᱲᱤᱥ ᱡᱤᱱᱤᱥ ᱫᱚ ᱵᱟᱝ ᱠᱟᱱᱟ᱾
ᱦᱳᱭ ᱦᱳᱭ᱾ ᱟᱨ ᱱᱤᱛᱚᱜ ᱢᱟᱱᱮ ᱡᱟᱦᱟᱸ ᱧᱮᱞ ᱧᱟᱢᱚᱜ ᱠᱟᱱᱟ ᱡᱟᱦᱟᱸ ᱤᱫᱤ ᱠᱟ ᱠᱟᱛᱮ ᱢᱟᱱᱮ ᱥᱟᱱᱛᱟᱞᱤ ᱤᱱᱰᱟᱥᱴᱨᱤ ᱢᱟᱱᱮ᱾ ᱡᱟᱹᱥᱛᱤ ᱠᱚ ᱴᱨᱳᱞ ᱮᱫᱟ ᱥᱮ ᱨᱳᱥᱴ ᱫᱟᱠᱚ ᱚᱱᱟ ᱫᱚ ᱦᱩᱭᱩᱜ ᱠᱟᱱᱟ ᱠᱟᱹᱴᱤᱡ ᱢᱟᱱᱮ ᱪᱮᱫᱠᱟᱧ ᱞᱟᱹᱭᱟᱢᱟ᱾ ᱥᱮᱨᱮᱧ ᱠᱚ ᱠᱟᱹᱴᱤᱡ ᱥᱮᱨᱮᱧᱱᱟᱜ ᱤᱭᱟᱹ ᱠᱚ ᱫᱷᱚᱨᱚᱱ ᱠᱚ ᱠᱟᱹᱴᱤᱡ ᱢᱟᱱᱮ᱾ ᱠᱟ. ᱞᱟ. ᱭ ᱟᱵᱤᱱᱟ ᱢᱟᱱᱮ ᱰᱚᱵᱚᱞ ᱢᱤᱱᱤᱝ᱾ ᱴᱟᱭᱤᱯ ᱥᱮᱨᱮᱧ ᱠᱚ ᱥᱟᱱᱛᱟᱞᱤ ᱤᱱᱰᱟᱥᱴᱨᱤ ᱨᱮᱠᱚ ᱛᱮᱭᱟᱨ ᱮᱫᱟ ᱛᱚ ᱡᱟᱦᱟᱸ ᱠᱷᱟᱹᱛᱤᱨ ᱛᱮ᱾ ᱛᱮ ᱢᱤᱫᱴᱤᱡ ᱵᱚᱫᱱᱟᱢᱚᱜ ᱠᱟᱱᱟ ᱟᱵᱚᱣᱟᱜ ᱥᱟᱱᱛᱟᱞᱤ ᱤᱱᱰᱟᱥᱴᱨᱤ᱾ ᱟᱨ ᱱᱚᱣᱟ ᱵᱟᱨᱮᱛᱮ ᱪᱮᱫ ᱵᱤᱱ ᱞᱟᱹᱭᱟ ᱟᱹᱵᱤᱱ?
ᱱᱚᱣᱟ ᱵᱟᱨᱮᱛᱮ ᱡᱟᱦᱟᱸᱭ ᱱᱚᱣᱟ᱾ ᱢᱟᱱᱮ ᱥᱮᱨᱮᱧ ᱠᱚᱠᱚ ᱚᱞ ᱮᱜᱼᱟ ᱩᱱᱠᱩ ᱠᱟᱹᱴᱤᱡ ᱮᱸᱸᱸᱸᱢ᱾ ᱫᱤᱥ ᱦᱩᱫᱤᱥ ᱩᱭᱦᱟᱹᱨ ᱪᱤᱱᱛᱟᱹ ᱵᱷᱟᱵᱱᱟ ᱠᱟᱛᱮᱫ ᱚᱱᱟ ᱤᱭᱟᱹ ᱠᱚᱠᱚ ᱚᱞ ᱞᱮᱠᱷᱟᱱ ᱥᱠᱨᱤᱯᱴ ᱠᱚ᱾ ᱟᱨ ᱟᱨ ᱱᱚᱜᱼᱚᱭ ᱢᱟᱱᱮ᱾ ᱮᱢᱚᱱ ᱢᱤᱫᱴᱟᱝ ᱢᱟᱱᱮ ᱠᱚᱢᱯᱤᱴᱤᱥᱮᱱ ᱪᱟᱞᱟᱜ ᱠᱟᱱᱟ ᱱᱤᱡᱮ ᱫᱷᱮᱨ ᱢᱚᱫᱫᱷᱮ ᱴᱷᱤᱠ ᱟᱪᱷᱮ ᱡᱮ ᱚᱠᱚᱭ᱾ ᱛᱤᱱᱟᱹᱜ ᱞᱚᱜᱚᱱᱮ ᱟᱹᱜᱩ ᱫᱟᱲᱮᱭᱟᱜ ᱠᱟᱱᱟ᱾ ᱚᱱᱟ ᱠᱚᱢᱯᱤᱴᱤᱥᱮᱱ ᱤᱭᱟᱹᱨᱮ ᱧᱩᱨ ᱠᱟᱛᱮᱫ ᱚᱠᱚᱭ ᱡᱟᱦᱟᱸ ᱞᱮᱠᱟᱭ ᱫᱟᱲᱮᱭᱟᱜ ᱠᱟᱱᱟ ᱠᱳᱱᱳ᱾ ᱵᱟᱠᱚ ᱧᱮᱞᱮᱜᱼᱟ ᱠᱚ ᱡᱮ ᱵᱟᱝ ᱟᱜᱩ ᱞᱮᱠᱷᱟᱱ ᱫᱚ ᱵᱷᱟᱜᱤᱜᱼᱟ ᱥᱮ ᱠᱷᱟᱨᱟᱯᱚᱜᱼᱟ ᱚᱱᱟ ᱫᱚ ᱵᱟᱝᱼᱟ ᱢᱤᱫᱴᱟᱱ ᱱᱤᱡᱮ ᱢᱚᱫᱽᱫᱷᱮ ᱡᱮᱱᱚᱼᱼ ᱴᱤᱥᱚᱱ ᱪᱟᱞᱟᱜ ᱠᱟᱱᱟ᱾ ᱡᱟᱨᱡᱚᱱᱱᱚ ᱢᱟᱱᱮ ᱵᱟᱠᱚ ᱡᱟᱡ ᱫᱟᱠᱚ ᱡᱮ ᱴᱷᱤᱠ ᱟᱥᱮ ᱵᱟᱝᱟ᱾ ᱟᱨ ᱢᱟᱱᱮ ᱤᱭᱟᱹ ᱞᱮᱠᱷᱟᱱ ᱜᱮ ᱦᱩᱭᱱᱟ ᱚᱞ ᱞᱮᱠᱷᱟᱱ ᱜᱮ᱾ ᱚᱱᱟ ᱫᱚ ᱩᱭᱦᱟᱹᱨ ᱵᱷᱟᱵᱽᱱᱟ ᱩᱪᱤᱛ ᱚᱠᱚᱭ ᱠᱚ ᱚᱞᱮᱼᱟ ᱠᱚ᱾
ᱮᱠᱫᱚᱢ ᱮᱠᱫᱚᱢ ᱮᱵᱚᱝ᱾ ᱟᱨᱦᱚᱸ ᱢᱤᱫᱴᱤᱡ ᱠᱟᱛᱷᱟ ᱞᱟᱹᱭ ᱜᱟᱱᱚᱜᱼᱟ ᱱᱚᱰᱮ ᱡᱟᱦᱟᱸ᱾ ᱢᱟᱱᱮ ᱚᱱᱠᱟᱱᱟᱜ ᱥᱮᱨᱮᱧ ᱠᱚ ᱥᱮ ᱢᱟᱱᱮ ᱡᱟᱹᱥᱛᱤ ᱵᱷᱤᱭᱩ ᱧᱮᱞ ᱧᱟᱢᱚᱜᱼᱟ ᱢᱟᱱᱮ ᱤᱭᱩᱴᱩᱵᱽ᱾ ᱠᱚᱨᱮ ᱦᱚᱸ ᱟᱹᱵᱤᱱ ᱡᱩᱫᱤ ᱠᱟᱹᱴᱤᱡ ᱵᱤᱱ ᱧᱮᱞᱟ᱾ ᱡᱮ ᱚᱱᱠᱟᱱᱟᱜ ᱥᱮᱨᱮᱧ ᱠᱚᱨᱮᱱᱟᱜ ᱵᱷᱤᱭᱩ ᱜᱮ ᱡᱟᱹᱥᱛᱤᱭᱟ ᱛᱚ ᱚᱱᱟ ᱦᱚᱸ ᱠᱟᱼᱼ ᱴᱤᱡ ᱟᱠᱚ ᱫᱤᱥᱟᱹ ᱵᱟᱲᱟᱭᱮᱫᱟ ᱡᱮ ᱦᱮᱸ ᱱᱚᱝᱠᱟᱱ ᱥᱮᱨᱮᱧ ᱩᱰᱩᱠ ᱞᱮᱠᱷᱟᱱ ᱜᱮ ᱢᱟᱱᱮ᱾ ᱡᱟᱹᱥᱛᱤ ᱵᱷᱤᱭᱩ ᱦᱩᱭᱩᱜ ᱛᱟᱵᱚᱱᱟ ᱟᱵᱚᱣᱟᱜ ᱢᱮᱱᱦᱚᱸ ᱚᱱᱟ ᱢᱤᱫᱴᱤᱡ ᱠᱚ ᱪᱤᱱᱛᱟᱹ ᱵᱷᱟᱵᱽᱱᱟᱭᱮᱫᱟ ᱟᱠᱚ᱾ ᱦᱮᱸ ᱥᱮ ᱵᱟᱝ? ᱢᱟᱱᱮ ᱟᱵᱚᱣᱟᱜ ᱦᱚᱸ ᱠᱟᱹᱴᱤᱡ ᱵᱷᱩᱞ ᱢᱮᱱᱟᱜ ᱡᱮ ᱚᱝᱠᱟᱱᱟᱜ ᱥᱮᱨᱮᱧ ᱜᱮ ᱡᱟᱹᱥᱛᱤ ᱯᱨᱟᱭᱨᱚᱨᱤᱴᱤ ᱵᱚᱱ ᱮᱢᱟᱜ ᱠᱟᱱᱟ᱾
ᱦᱩᱸ, ᱵᱟᱝᱟ ᱟᱫᱚ ᱯᱟᱵᱞᱤᱠᱞᱤᱭ ᱫᱟᱢ ᱡᱚᱠᱷᱚᱱ, ᱟᱢ ᱩᱱᱤ ᱫᱚ ᱠᱷᱟᱨᱟᱯ ᱡᱤᱱᱤᱥ ᱥᱮᱫ ᱨᱮᱜᱮ ᱛᱚ, ᱦᱚᱲᱟᱜ ᱵᱤᱥᱤ ᱱᱚᱡᱚᱨ ᱛᱟᱸᱦᱮᱱᱟ ᱥᱮ᱾ ᱮᱵᱟᱨ ᱡᱟᱦᱟᱸᱭ ᱜᱮ ᱞᱟᱹᱭ ᱟᱸᱡᱚᱢ ᱞᱮᱠᱷᱟᱱ ᱜᱮ, ᱡᱮ ᱟᱨ ᱪᱮᱫ ᱪᱤᱠᱟᱹᱭᱱᱟ? ᱦᱚᱲᱟᱜ ᱢᱚᱪᱟ ᱛᱮᱢᱟᱭ ᱟᱸᱡᱚᱢᱟ᱾ ᱞᱟᱹᱭᱟᱭ ᱤᱧ ᱟᱸᱡᱚᱢ ᱟᱜᱩ ᱞᱮᱜᱮ ᱡᱮ, ᱪᱮᱫ ᱪᱤᱠᱟᱹ ᱠᱟᱱᱟ? ᱩᱱᱤ ᱦᱚᱸ ᱦᱚᱭᱛᱳ ᱚᱝᱠᱟ ᱜᱮ ᱟᱸᱡᱚᱢᱮ ᱥᱮᱱ ᱠᱟᱱᱟ᱾ ᱚᱝᱠᱟ ᱛᱮᱜᱮ ᱛᱚ ᱦᱩᱭ ᱦᱚᱸ ᱵᱟᱲᱟᱜ ᱠᱟᱱᱟ, ᱟᱨ ᱵᱟᱠᱷᱟᱱ ᱚ, ᱟᱨ ᱢᱤᱫᱴᱟᱝ ᱦᱚᱲ ᱦᱚᱸ ᱪᱤᱠᱟᱹᱛᱮ ᱵᱩᱡᱽ ᱫᱟᱲᱮᱭᱟᱜ-ᱟᱭ? ᱡᱮ ᱵᱟᱝᱟ, ᱪᱮᱫ ᱠᱚ ᱞᱟᱹᱭ ᱦᱚᱪᱚᱣ ᱠᱟᱫᱟ ᱥᱮᱱ ᱡᱟᱛᱮ ᱩᱱᱤ ᱦᱚᱸᱛᱚ ᱚᱱᱟ, ᱚᱠᱚᱭ ᱡᱮ ᱚᱱᱟ ᱥᱮᱨᱮᱧ ᱴᱟᱜ-ᱮ ᱚᱞ ᱠᱟᱫᱟ, ᱚᱱᱟ ᱪᱮᱛᱟᱱ ᱨᱮ ᱵᱷᱟᱞᱮ ᱢᱚᱱᱫᱚ ᱞᱟᱹᱭ ᱫᱟᱲᱮᱭᱟᱜ-ᱟ, ᱥᱮ ᱵᱟᱭ ᱟᱸᱡᱚᱢ ᱞᱮᱠᱷᱟᱱ ᱟᱡ ᱱᱤᱡᱮᱛᱮ᱾ ᱚᱱᱟ ᱦᱚᱸ ᱦᱩᱭ ᱫᱟᱲᱮᱭᱟᱜ-ᱟ᱾ ᱵᱟᱝ ᱵᱩᱡᱽ ᱵᱟᱲᱟᱜ ᱠᱟᱱᱟ᱾ ᱚᱱᱟ ᱵᱷᱟᱜᱤ ᱠᱷᱟᱨᱟᱯ ᱡᱟᱡ ᱠᱟᱛᱮᱜ, ᱚᱱᱟ ᱧᱮᱞ ᱞᱟᱹᱜᱤᱫ ᱛᱮ ᱟᱨᱠᱤ᱾ ᱵᱤᱱᱟᱹ ᱧᱮᱞ ᱛᱮᱢᱟ ᱢᱤᱫᱴᱟᱝ ᱦᱚᱲ ᱢᱟ ᱵᱟᱢ ᱫᱳᱥᱟᱨᱚᱯ ᱫᱟᱲᱮᱭᱟᱭᱟ ᱥᱮ, ᱡᱮ ᱪᱮᱫ-ᱮ ᱚᱞ ᱠᱟᱫᱟᱭ ᱵᱟᱭ ᱚᱞ ᱠᱟᱫᱟ᱾ ᱢᱟᱱᱮ ᱩᱱᱤ ᱦᱚᱭᱛᱚ ᱵᱷᱟᱜᱮ ᱵᱷᱟᱜᱤ ᱢᱚᱱᱫᱚ ᱡᱟᱡᱽ ᱞᱟᱹᱜᱤᱫ ᱦᱚᱸ ᱚᱱᱟ ᱧᱮᱧᱮᱞᱮ ᱥᱮᱱ ᱠᱟᱱᱟ, ᱚᱝᱠᱟ ᱦᱚᱸ ᱦᱩᱭ ᱫᱟᱲᱮᱭᱟᱜ-ᱟ᱾ ᱟᱨ ᱠᱤᱪᱷᱩ ᱠᱤᱪᱷᱩ ᱦᱚᱲ ᱫᱚ, ᱩᱝᱠᱩᱣᱟᱜ ᱨᱩᱪᱤ ᱢᱮᱱᱟᱜ ᱛᱟᱠᱚᱣᱟ ᱚᱝᱠᱟᱱᱟᱜ᱾
ᱦᱳᱭ ᱦᱳᱭ, ᱴᱷᱤᱠ ᱜᱮᱵᱤᱱ ᱞᱟᱹᱭ ᱠᱮᱫᱟ ᱠᱟᱛᱷᱟ ᱫᱚ᱾
ᱦᱩᱸ᱾ ᱢᱟᱻ ᱟᱨ ᱪᱮᱫ ᱠᱚ?
ᱟᱸᱻ ᱟᱹᱵᱤᱱ ᱜᱮ, ᱤᱝᱠᱟᱹ ᱞᱟᱹᱭ ᱵᱤᱱ ᱥᱮ ᱡᱟᱸᱦᱟᱱᱟᱜ, ᱵᱟᱹᱞᱤᱧ ᱯᱟᱸᱡᱟ ᱧᱟᱢᱫᱟ᱾
ᱟᱪᱪᱷᱟ, ᱟᱹᱵᱤᱱ ᱫᱚ ᱟᱵᱚᱣᱟᱜ ᱡᱟᱱᱟᱢ ᱟᱲᱟᱝ ᱛᱮᱜᱮ ᱵᱤᱱ ᱯᱟᱲᱦᱟᱜ ᱠᱟᱱᱟ?
ᱮᱸᱻ ᱦᱳᱭ᱾
ᱚᱻ।
ᱦᱮᱸ, ᱟᱵᱤᱱ ᱜᱮᱛᱚ ᱟᱨᱦᱚᱸ ᱵᱤᱥᱤ ᱵᱟᱲᱟᱭ ᱩᱪᱤᱛ᱾ ᱟᱹᱞᱤᱧ ᱦᱚᱸ ᱩᱱᱟᱹᱜ ᱴᱟ ᱫᱚ ᱦᱟᱸᱜ ᱵᱟᱹᱞᱤᱧ ᱵᱟᱲᱟᱭᱟ᱾
ᱦᱮᱸ ᱦᱮᱸ᱾ ᱢᱟᱱᱮ ᱪᱮᱫᱠᱟᱧ ᱞᱟᱹᱭᱟᱵᱤᱱᱟ? ᱟᱹᱵᱤᱱᱟᱜ ᱟᱹᱵᱤᱱ ᱚᱠᱟ ᱰᱤᱥᱴᱤᱠ ᱠᱟᱱᱟ ᱵᱤᱱ?
ᱟᱹᱞᱤᱧ ᱫᱚᱻ ᱳᱭ ᱡᱷᱟᱲᱜᱨᱟᱢ᱾
ᱚ, ᱡᱷᱟᱲᱜᱨᱟᱢ?
ᱦᱩᱸ ᱦᱩᱸ, ᱟᱹᱵᱤᱱ ᱫᱚ?
ᱟᱹᱵᱤᱱ ᱫᱚ ᱛᱟᱦᱞᱮ ᱚᱞᱚᱜ ᱯᱟᱲᱦᱟᱜ ᱠᱟᱱᱟ ᱵᱤᱱ ᱥᱮ ᱵᱟᱝ? ᱥᱮ ᱵᱟᱹᱜᱤᱭ ᱠᱟᱫᱟ ᱵᱤᱱ ᱥᱮ ᱪᱮᱫᱠᱟ?
ᱵᱟᱝᱟ, ᱵᱟᱹᱜᱤ ᱫᱚ ᱵᱟᱝᱟ᱾ ᱟᱹᱞᱤᱧ ᱦᱚᱸ ᱯᱟᱹᱴᱷᱩᱣᱟᱹ ᱜᱮ ᱠᱟᱱᱟ ᱞᱤᱧ᱾
ᱟᱪᱪᱷᱟ ᱟᱪᱪᱷᱟ᱾
ᱦᱮᱸᱻ᱾ ᱟᱵᱤᱱ ᱫᱚ?
ᱦᱮᱸᱻ᱾ ᱟᱹᱞᱤᱧ ᱦᱚᱸ ᱦᱳᱭ ᱪᱟᱞᱟᱜ ᱠᱟᱱ ᱜᱮᱭᱟ, ᱚᱞᱚᱜ ᱯᱟᱲᱦᱟᱣ ᱠᱚ᱾
ᱟᱪᱪᱷᱟ᱾
ᱦᱩᱸ᱾
ᱱᱮᱛᱟᱨ ᱫᱚ ᱫᱚᱢᱮ ᱠᱚ ᱯᱟᱲᱦᱟᱜ ᱠᱟᱱ ᱛᱟᱵᱚᱱᱟ ᱟᱵᱚ ᱠᱚᱨᱮᱱ ᱜᱤᱫᱟᱹᱨ ᱠᱚᱦᱚᱸ᱾
ᱮᱻ ᱦᱳᱭ ᱦᱳᱭ᱾ ᱞᱟᱦᱟᱛᱮ ᱠᱷᱚᱱᱟᱜ ᱫᱚ ᱱᱮᱛᱟᱨ ᱫᱚ ᱫᱚᱢᱮ ᱠᱚ ᱯᱟᱲᱦᱟᱜ ᱠᱟᱱᱟ ᱯᱟᱲᱦᱟᱣ ᱫᱚ᱾
ᱯᱟᱲᱦᱟᱣ ᱦᱚᱸ ᱞᱟᱹᱠᱛᱤ ᱜᱮ᱾
ᱦᱮᱸ, ᱮᱠᱫᱚᱢ ᱮᱠᱫᱚᱢ᱾
ᱵᱟᱠᱷᱟᱱ ᱵᱚ ᱛᱟᱭᱚᱢ ᱪᱟᱵᱟᱜ ᱠᱟᱱᱟ ᱥᱮ?
ᱦᱩᱸᱻ ᱟᱪᱪᱷᱟ, ᱛᱟᱦᱟᱞᱮ ᱼᱼ ᱟᱯᱮ ᱥᱮᱫ ᱫᱚ ᱢᱟᱱᱮ ᱵᱤᱨ ᱵᱩ ᱢᱟᱱᱮ ᱚᱲᱟᱜ ᱛᱟᱯᱮ ᱫᱚ ᱚᱠᱟ ᱥᱮᱫ ᱨᱮ? ᱢᱟᱱᱮ ᱼᱼ ᱪᱮᱫᱟᱱ ᱪᱮᱫ ᱞᱮᱠᱟᱱ ᱡᱟᱭᱜᱟ ᱨᱮ? ᱵᱤᱨ ᱥᱮᱫ ᱨᱮ? ᱢᱟᱱᱮ ᱼᱼ ᱢᱟᱱᱮ ᱵᱟᱡᱟᱨ ᱫᱤᱥᱚᱢ ᱥᱮ ᱵᱤᱨ ᱫᱤᱥᱚᱢ? ᱚᱱᱟᱴᱟᱜ ᱤᱧ ᱞᱟᱹᱭ ᱦᱚᱪᱚᱭᱮᱫᱟ।
ᱵᱟᱡᱟᱨ ᱫᱤᱥᱚᱢ ᱦᱚᱸ, ᱱᱮᱛᱟᱨ ᱫᱚ ᱵᱤᱨ ᱥᱮᱫ ᱨᱮᱦᱚᱸ ᱛᱟᱦᱮᱱ ᱜᱮᱭᱟ। ᱵᱤᱨ ᱫᱤᱥᱚᱢ, ᱦᱮᱸ ᱦᱮᱸ᱾
ᱚᱻ ᱟᱞᱮᱧᱟᱜ ᱦᱚᱸ ᱚᱱᱠᱟᱱ ᱡᱟᱭᱜᱟ ᱠᱚᱨᱮ ᱜᱮ ᱯᱟᱲᱟᱜ ᱠᱟᱱᱟ᱾ ᱛᱚ
ᱵᱤᱨ ᱫᱤᱥᱚᱢᱚᱢ᱾
ᱦᱮᱸ ᱵᱤᱨ ᱫᱤᱥᱚᱢ ᱜᱮ᱾
ᱟᱪᱪᱷᱟ
ᱱᱚᱱᱛᱮ ᱟᱹᱵᱤᱱ ᱵᱤᱨ ᱠᱚᱵᱤᱱ ᱪᱟᱞᱟᱣ ᱵᱟᱲᱟ ᱠᱟᱫᱟ ᱡᱟᱦᱟᱸ ᱛᱤᱥ?
ᱦᱮᱸ ᱪᱟᱞᱟᱣ ᱵᱟᱲᱟ ᱦᱩᱭ ᱠᱟᱱᱟ᱾
ᱚᱻ ᱪᱮᱫ ᱠᱚ ᱵᱤᱨ ᱠᱚᱨᱮ ᱡᱚᱢᱟᱜ ᱠᱚ ᱧᱟᱢᱚᱜ ᱜᱮᱭᱟ ᱢᱟᱱᱮ ᱫᱟᱨᱮ ᱵᱤᱞᱤ ᱠᱚ?
ᱢᱟᱜ ᱫᱚᱻ ᱱᱮᱛᱟᱨ ᱫᱚ ᱥᱤᱡᱤᱱ ᱨᱮ ᱯᱷᱩᱴᱠᱟᱹ ᱠᱚᱠᱚ ᱩᱰᱩᱠᱚᱜ ᱜᱮᱭᱟ᱾ ᱛᱟᱨᱯᱚᱨ ᱩᱫ ᱠᱚ, ᱪᱮᱫ ᱪᱮᱫ ᱩᱫ ᱠᱚ ᱢᱮᱱᱟᱜ ᱟᱠᱟᱫᱟ᱾ ᱛᱟᱨᱯᱚᱨ ᱦᱚᱪᱪᱷᱮ ᱢᱮᱞᱮᱫ, ᱛᱟᱨᱯᱚᱨ ᱛᱟᱨᱚᱯ, ᱛᱟᱨᱚᱯ ᱚᱵᱚᱥᱥᱚ ᱵᱟᱹᱞᱤᱧ ᱡᱚᱢ ᱟᱠᱟᱫᱟ ᱧᱮᱞ ᱦᱚᱸ ᱵᱟᱞᱤᱧ ᱧᱮᱞᱟᱫᱟ᱾ ᱟᱡ ᱟᱸᱡᱚᱢ ᱵᱟᱲᱟᱣ ᱠᱟᱫᱟ
ᱟᱪᱪᱷᱟ ᱟᱯᱮ ᱚᱱᱟ ᱵᱤᱨ ᱨᱮᱫᱚ ᱵᱟᱹᱪᱩᱜᱼᱟ?
ᱢᱮᱱᱟᱜ ᱟᱠᱟᱫ ᱨᱮᱦᱚᱸ ᱠᱤ ᱡᱟᱹᱱᱤ, ᱛᱟᱨᱯᱚᱨᱮ
ᱢᱮᱱᱟᱜ ᱠᱟᱫᱟ ᱦᱚᱭ ᱛᱚ ᱟᱨ ᱛᱟᱨᱚ ᱛᱟᱨᱯᱚᱨᱮ ᱟᱨ ᱪᱮᱫ ᱠᱚ ᱞᱟᱹᱭᱟᱠᱚ?
ᱢᱮᱞᱮ ᱮᱢᱤᱧ ᱞᱟᱹᱭ ᱠᱮᱫᱟ᱾
ᱦᱮᱸ ᱦᱮᱸ
ᱟᱨᱻ ᱟᱨ ᱵᱟᱹᱞᱤᱧ ᱩᱭᱦᱟᱹᱨᱮᱜᱼᱟ᱾ ᱟᱯᱮ ᱚᱱᱛᱮ ᱫᱚ᱾
ᱟᱞᱮ ᱱᱚᱱᱛᱮ ᱫᱚ ᱧᱟᱢᱚᱜ ᱜᱮᱭᱟ ᱱᱤᱭᱟᱹ ᱠᱚᱜᱮ ᱧᱟᱢᱚᱜ ᱜᱮᱭᱟ᱾ ᱟᱨ ᱪᱮᱫ? ᱛᱤᱨᱤᱞ ᱛᱟᱨᱚ ᱢᱮᱨᱞᱮᱜ ᱟᱨ ᱵᱷᱩ- ᱵᱩᱞᱩᱜ᱾ ᱠᱚ ᱵᱤᱱ ᱟᱸᱡᱚᱢ ᱵᱟᱲᱟ ᱠᱟᱫᱟ ᱥᱮ ᱵᱟᱝ? ᱵᱩᱞᱩ ᱠᱩ
ᱦᱮᱸ ᱦᱮᱸ ᱟᱸᱡᱚᱢ ᱟᱸᱡᱚᱢ ᱟᱠᱟᱫᱟᱞᱤᱧ ᱚᱱᱟᱫᱚ ᱜᱟᱛᱤ ᱠᱩᱲᱤ ᱜᱤᱫᱽᱨᱟᱹ ᱢᱚᱪᱷᱟ ᱠᱚᱛᱮ ᱴᱷᱤᱠ ᱟᱪᱷᱮ ᱟᱹᱞᱤᱧ ᱫᱚ ᱵᱟᱹᱞᱤᱧ ᱧᱮᱞ ᱟᱠᱟᱫᱟ᱾
ᱚᱻ ᱦᱳᱭ ᱚᱱᱮ ᱚᱱᱟ ᱠᱚ᱾
ᱟᱹᱜᱩ ᱵᱟᱲᱟ ᱟᱠᱟᱫᱟ ᱠᱚ ᱡᱚᱢ ᱵᱟᱲᱟ ᱟᱠᱟᱫᱟᱹᱧ, ᱟᱹᱰᱤ ᱫᱤᱱ ᱨᱮᱧ ᱡᱚᱢ ᱞᱮᱫᱼᱟ ᱢᱤᱫᱴᱟᱝ᱾ ᱢᱤᱫᱴᱟᱝ ᱥᱮ ᱵᱟᱨᱭᱟ ᱡᱚᱢ ᱞᱮᱫᱼᱟ ᱥᱟᱵ ᱠᱦᱚᱱᱤᱧ ᱦᱤᱲᱤᱧ ᱟᱠᱟᱫᱟ᱾
ᱟᱪᱪᱷᱟ ᱦᱩᱸ
ᱟᱫᱚ ᱚᱱᱛᱮ ᱫᱚ ᱱᱮᱛᱟᱨ ᱯᱩᱴᱠᱟᱹ ᱠᱚᱠᱚ ᱩᱰᱩᱜ-ᱚᱜ ᱠᱟᱱᱟ ᱥᱮ ᱵᱟᱝᱟ?
ᱮ ᱦᱮᱸ ᱩᱰᱩᱠᱚᱜ ᱠᱟᱱ ᱜᱮᱭᱟ ᱠᱚ, ᱛᱚ ᱟᱹᱞᱤᱧ ᱢᱟ ᱢᱟᱱᱮ ᱚ ᱠᱟᱹᱴᱤᱜ ᱵᱟᱦᱨᱮ ᱨᱮ ᱛᱟᱦᱮᱱ ᱜᱮᱭᱟᱞᱤᱧ ᱛᱚ ᱛᱚ ᱚᱱᱟᱛᱮ ᱚᱲᱟᱜ ᱠᱚᱨᱮ ᱫᱚ ᱩᱸ ᱢᱟᱱᱮ ᱚᱲᱟᱜ ᱠᱚᱫᱚ ᱩᱱᱟᱹᱜ ᱵᱟᱹᱞᱤᱧ ᱪᱟᱞᱟᱣ ᱵᱟᱲᱟᱜ ᱜᱮᱭᱟ ᱛᱚ ᱩᱱᱟᱹᱜ ᱠᱷᱚᱵᱚᱨ ᱠᱚ ᱱᱦᱟᱜ ᱵᱟᱹᱞᱤᱧ ᱦᱟᱛᱟᱣ ᱵᱟᱲᱟᱣ ᱠᱟᱫᱟ ᱩᱰᱠᱚᱜ ᱠᱟᱱᱟ ᱠᱚ ᱥᱮ ᱵᱟᱝᱟ ᱯᱩᱴᱠᱟᱹ ᱠᱚᱫᱚ᱾
ᱟᱨ ᱱᱤᱭᱟᱹ ᱨᱮᱫᱚ ᱚᱰᱝᱚᱜ ᱜᱮᱭᱟ ᱠᱚ᱾
ᱦᱮᱸ ᱩᱰᱩᱠ ᱫᱚ ᱦᱮ ᱩᱰᱩᱠ ᱫᱚ ᱯᱨᱚᱛᱤ ᱵᱚᱪᱷᱚᱨ ᱠᱚ ᱩᱰᱩᱠᱚᱜ ᱜᱮᱭᱟ ᱱᱤᱝᱠᱟᱹ ᱥᱚᱢᱚᱭ ᱫᱚ ᱡᱟᱹᱯᱩᱫ ᱥᱚᱢᱚᱭ ᱫᱚ ᱦᱳᱭ ᱟᱫᱚ ᱱᱤᱭᱟᱹ ᱫᱷᱟᱣ ᱠᱚ ᱩᱰᱩᱠ ᱠᱟᱱ ᱜᱮᱭᱟ ᱱᱦᱟᱜ ᱟᱥᱟ ᱠᱚᱨᱮ᱾
ᱦᱩᱸ ᱦᱩᱸ
ᱩᱸ ᱟ ᱟᱯᱮ ᱚᱱᱛᱮ ᱫᱚ ᱠᱚ ᱧᱟᱢᱚᱜ ᱜᱮᱭᱟ ᱥᱮ ᱵᱟᱝ ᱛᱟᱦᱞᱮ?
ᱦᱮᱸ ᱦᱮᱸ
ᱟᱯᱮ ᱚᱱᱛᱮ ᱠᱚ ᱧᱟᱢᱚᱜ ᱜᱮᱭᱟ ᱥᱮ ᱵᱟᱝᱟ?
ᱵᱤᱨ ᱫᱤᱥᱚᱢ ᱫᱚ ᱜᱚᱴᱟ ᱜᱮ ᱧᱟᱢᱚᱜ-ᱟ᱾
ᱟᱪᱪᱷᱟ ᱦᱮᱸ ᱦᱮᱸ ᱚᱱᱟ ᱢᱟ ᱧᱟᱢᱚᱜ ᱜᱮᱭᱟ ᱠᱚ᱾ ᱛᱟᱦᱞᱮ ᱟᱹᱵᱤᱱ ᱫᱚ ᱚᱱᱟ ᱡᱟ ᱡᱟᱱᱟᱝ ᱫᱚ ᱵᱟᱵᱤᱱ ᱵᱟᱲᱟᱭᱟ? ᱢᱟᱱᱮ